ᱦᱮᱞᱳ, ᱦᱮᱸ ᱜᱚᱢᱠᱮ ᱡᱚᱦᱟᱨ ᱜᱮ
ᱦᱮᱸ ᱡᱚᱦᱟᱨ ᱡᱚᱦᱟᱨ
ᱪᱮᱫ ᱵᱮᱱ ᱪᱤᱠᱟᱹ ᱵᱟᱲᱟᱮᱜᱼᱟ?
ᱦᱚᱸᱜᱼᱚᱭ ᱱᱤᱛᱚᱜ ᱫᱚ ᱦᱚᱸᱜᱼᱚᱭ ᱟᱹᱛᱩ ᱚᱲᱟᱜ ᱠᱚᱨᱮ ᱜᱮ ᱦᱮᱱᱟᱜ ᱞᱤᱧᱟ᱾
ᱚ ᱟᱪᱪᱷᱟ ᱟᱨ ᱚᱱᱠᱟ ᱵᱟᱯᱞᱟ ᱢᱟᱯᱞᱟ ᱫᱚ ᱵᱟᱝ ᱦᱩᱭᱩᱜ ᱠᱟᱱᱟ ᱟᱯᱮ ᱟᱹᱛᱩ ᱠᱚᱨᱮ ᱟᱞᱮ ᱟᱹᱛᱩ ᱢᱟ ᱫᱚᱢᱮ ᱵᱟᱹᱦᱩ ᱠᱚ ᱟᱹᱜᱩᱭᱼᱮᱫ ᱠᱚᱣᱟ ᱤᱫᱤᱭᱼᱮᱫ ᱠᱚᱣᱟ ᱠᱚ ᱫᱚᱢᱮ
ᱟᱪᱪᱷᱟ ᱜᱚᱢᱠᱮ ᱦᱩᱭᱩᱜ ᱟᱪᱪᱷᱟ ᱜᱚᱢᱠᱮ ᱦᱩᱭ ᱫᱚ ᱦᱩᱭᱩᱜ ᱠᱟᱱ ᱜᱮᱭᱟ ᱦᱮᱸ ᱥᱮ ᱵᱟᱯᱞᱟᱜ ᱠᱚᱫᱚ ᱦᱮᱸ
ᱚ ᱟᱪᱪᱷᱟ
ᱦᱳᱭ ᱦᱳᱭ ᱵᱟᱯᱞᱟ ᱠᱚᱫᱚ ᱦᱩᱭᱩᱜ ᱠᱟᱱ ᱫᱚ ᱦᱩᱭᱩᱜ ᱠᱟᱱ ᱜᱮᱭᱟ ᱟᱫᱚ ᱛᱟᱞᱦᱮ
ᱱᱮᱛᱟᱨ ᱫᱚ ᱟᱞᱮᱥᱮᱫ ᱫᱚ ᱧᱮᱞ ᱧᱮᱯᱮᱞ ᱠᱟᱛᱮ ᱜᱮ ᱵᱟᱯᱞᱟ ᱫᱚ ᱮᱠᱷᱚᱱ ᱫᱚ ᱪᱟᱞᱟᱜ ᱠᱟᱱᱟ ᱵᱟᱠᱷᱟᱱ ᱜᱚᱴᱟᱜ ᱜᱤᱧ ᱧᱮᱞᱮᱜᱼᱟ ᱧᱮᱞ ᱧᱮᱯᱮᱞ ᱠᱟᱛᱮ ᱫᱚ ᱵᱟᱠᱚ ᱵᱟᱯ ᱵᱟᱯᱞᱟᱜ ᱠᱟᱱᱟ ᱞᱟᱦᱟ ᱨᱮᱜᱮ ᱠᱚ ᱤᱫᱤ ᱜᱚᱥᱚ ᱠᱟᱠᱚ ᱠᱟᱱᱟ
ᱦᱳᱭ ᱦᱳᱭ ᱟᱞᱮ ᱟᱞᱮ ᱥᱮᱫ ᱦᱳᱭ ᱦᱳᱭ ᱟᱞᱮ ᱥᱮᱫ ᱦᱚᱸ ᱚᱱᱠᱟᱜᱮ ᱚᱱᱠᱟ ᱡᱚᱛᱚ ᱞᱮᱠᱟ ᱜᱮ ᱪᱟᱞᱟᱜ ᱠᱟᱱᱟ ᱦᱮᱸ ᱥᱮ ᱧᱮᱞ ᱧᱮᱯᱮᱞ ᱠᱟᱛᱮ ᱦᱚᱸ ᱚᱱᱠᱟ ᱦᱮᱸ ᱦᱮᱸ
ᱚ ᱟᱪᱪᱷᱟ ᱟᱪᱪᱷᱟ
ᱦᱳᱭ ᱛᱟᱦᱚᱞᱮ ᱜᱚᱝᱠᱮ ᱟᱯᱮᱥᱮᱫ ᱫᱚ ᱵᱟᱨᱭᱟᱹᱛ ᱠᱚᱫᱚ ᱪᱮᱫ ᱛᱮᱠᱚ ᱪᱟᱞᱟᱜ ᱠᱟᱱᱟ?
ᱦᱩᱸ ᱱᱮᱛᱟᱨ ᱫᱚ ᱵᱟᱹᱨᱭᱟᱹᱛ ᱠᱚᱫᱚ ᱦᱟᱱᱮ ᱪᱮᱫ ᱫᱚᱢᱮ ᱜᱩᱭᱩᱝ ᱜᱟᱹᱰᱤ ᱠᱚᱠᱚ ᱟᱹᱜᱩᱭᱼᱮᱫ ᱛᱚ ᱫᱚᱢᱮ ᱢᱤᱫᱴᱟᱝ ᱵᱟᱹᱦᱩ ᱡᱟᱶᱟᱭ ᱠᱚ ᱞᱟᱹᱜᱤᱫ ᱫᱚ ᱢᱤᱫᱴᱟᱝ ᱜᱩᱭᱩᱝ ᱜᱟᱹᱰᱤ ᱛᱟᱦᱮᱸᱱ ᱠᱟᱱᱟ᱾ ᱟᱨ ᱩᱱᱠᱩ ᱵᱟᱹᱨᱭᱟᱹᱛ ᱠᱚᱫᱚ ᱚᱱᱟ ᱰᱟᱢᱯᱟᱨ ᱜᱟᱹᱰᱤ
ᱟᱪᱪᱷᱟ ᱟᱪᱪᱷᱟ ᱜᱚᱝᱠ ᱟᱞᱮᱥᱮᱫ ᱦᱚᱸ ᱱᱚᱝᱠᱟ ᱜᱮ ᱦᱮᱸ ᱥᱮ ᱪᱮᱫᱵᱤᱱ ᱞᱟᱹᱭᱟ
ᱦᱩᱸ ᱱᱮᱛᱟᱨ ᱚᱱᱠᱟ ᱫᱚᱢᱮ ᱜᱟᱹᱰᱤ ᱠᱚ ᱩᱰᱩᱠᱥᱚᱱᱟ ᱛᱟᱦᱮᱱᱼᱟ
ᱦᱮᱸ ᱦᱮᱸ ᱟᱫᱚ ᱜᱚᱢᱠᱮ ᱱᱚᱣᱟ ᱤᱫᱤ ᱠᱟᱛᱮᱫ ᱫᱚ ᱱᱚᱣᱟ ᱤᱫᱤ ᱠᱟᱛᱮ ᱪᱮᱫ ᱵᱮᱱ ᱞᱟᱹᱭᱟ ᱟᱵᱤᱱ ᱱᱚᱣᱟ ᱱᱚᱣᱟ ᱵᱟᱹᱨᱭᱟᱹᱛᱚ ᱱᱚᱝᱠᱟ ᱰᱟᱢᱯᱟᱨ ᱜᱟᱹᱰᱤ ᱠᱚ ᱤᱭᱟᱹ ᱠᱚ ᱤᱫᱤ ᱠᱟᱛᱮᱫ ᱠᱚ ᱪᱟᱞᱟᱜ ᱠᱟᱱᱟ
ᱦᱮᱸ ᱟᱫᱚ ᱱᱮᱛᱟᱨ ᱢᱟ ᱡᱩᱜ ᱵᱚᱫᱚᱞ ᱠᱟᱱᱟ ᱥᱟᱸᱜᱤᱧ ᱥᱟᱸᱜᱤᱧ ᱠᱚᱨᱮᱱᱟᱜ ᱵᱟᱹᱦᱩ ᱠᱚ ᱠᱚ ᱤᱫᱤᱭᱮᱫ ᱠᱚᱣᱟ᱾ ᱛᱚ ᱜᱟᱰᱤ ᱠᱚ ᱵᱟᱢ ᱤᱫᱤ ᱞᱮᱠᱷᱟᱱ ᱫᱚ ᱥᱮᱴᱮᱨ ᱦᱚᱸ ᱵᱟᱢ ᱥᱮᱴᱮᱨ ᱫᱟᱲᱮᱭᱟᱜᱼᱟ ᱥᱮ ᱟᱨ ᱱᱮᱛᱟᱨ ᱢᱟ ᱚᱱᱠᱟ ᱨᱟᱹᱥᱠᱟ ᱵᱟᱝ ᱧᱟᱢᱚᱜ ᱠᱟᱱᱟ ᱵᱟᱹᱨᱭᱟᱹᱛᱚᱜ ᱵᱟᱯᱞᱟ ᱠᱚᱨᱮ
ᱦᱳᱭ ᱦᱳᱭ ᱦᱳᱭ ᱮᱠᱫᱚᱢ
ᱟᱨ ᱚᱱᱠᱟ ᱵᱟᱥᱟ ᱵᱟᱯᱞᱟ ᱠᱚᱦᱚᱸ ᱵᱟᱝ ᱧᱮᱞᱚᱜ ᱠᱟᱱᱟ ᱱᱮᱛᱟᱨ ᱫᱚ
ᱦᱮᱸ ᱦᱮᱸ
ᱚᱱᱠᱟ ᱟᱵᱚ ᱵᱤᱫᱟᱹᱞ ᱨᱮᱱᱟᱜ ᱮᱢ ᱫᱤᱥᱟᱹᱭᱮᱫ ᱜᱮᱭᱟ ᱛᱚ
ᱦᱳᱭ ᱦᱳᱭ ᱫᱤᱥᱟᱹᱭ ᱦᱩᱭᱩᱜ ᱠᱟᱱ ᱜᱮᱭᱟ ᱦᱮᱸᱥᱮ
ᱪᱟᱞᱟᱣ ᱟᱠᱟᱱ ᱚᱸᱰᱮ ᱵᱟᱨ ᱫᱤᱱ ᱜᱟᱱ ᱵᱚᱱ ᱛᱟᱦᱮᱸᱱᱟ᱾
ᱦᱮᱸ ᱦᱮᱸ
ᱟᱨᱮᱢ ᱨᱩᱣᱟᱹᱲ ᱟ, ᱟᱨᱚ ᱪᱟᱞᱟᱜ ᱦᱚᱸᱛᱚ ᱚᱱᱮ ᱰᱟᱝᱜᱨᱟ ᱜᱟᱹᱲᱤ ᱛᱮ ᱪᱟᱞᱟᱜ ᱦᱩᱭᱩᱜ ᱛᱟᱦᱮᱸᱫ
ᱦᱳᱭ ᱰᱟᱝᱜᱨᱟ ᱜᱟᱹᱲᱤ ᱛᱮ ᱪᱟᱞᱟᱜ ᱦᱩᱭᱩᱜ ᱛᱟᱦᱮᱸᱫ ᱦᱮᱸᱥᱮ ᱩᱱᱫᱚ ᱫᱤᱱ ᱜᱮ ᱟᱞᱟᱫᱟ ᱛᱟᱦᱮᱸ ᱠᱟᱱᱟ ᱦᱮᱸ ᱥᱮ
ᱦᱩᱸ ᱫᱤᱱᱜᱮ ᱟᱞᱟᱫᱟ ᱛᱟᱦᱮᱸ ᱠᱟᱱᱟ ᱟᱨ ᱚᱱᱠᱟ ᱜᱟᱹᱰᱤ ᱠᱚᱛᱚ ᱵᱟᱝ ᱛᱟᱦᱮᱸ ᱠᱟᱱᱟ ᱥᱮ᱾
ᱦᱳᱭ ᱜᱟᱹᱰᱤ ᱠᱚᱢᱟ ᱵᱟᱝ ᱛᱟᱦᱮᱸ ᱠᱟᱱᱟ ᱦᱮᱸ
ᱟᱨ ᱰᱟᱝᱨᱟ ᱜᱟᱹᱰᱤ ᱠᱚ ᱡᱮᱴᱟ ᱥᱟᱡᱟᱣ ᱦᱩᱭᱩᱜ ᱠᱟᱱ ᱛᱚ᱾
ᱦᱳᱭ ᱦᱳᱭ ᱟᱨ ᱜᱚᱢᱠᱮ ᱦᱟᱱᱮ ᱫᱤᱥᱟᱹᱭ ᱫᱟᱵᱮᱱ ᱛᱚ ᱚᱱᱠᱟ ᱵᱟᱹᱨᱭᱟᱹ ᱪᱟᱞᱟᱜ ᱥᱳᱢᱚᱭ ᱥᱮ ᱦᱤᱡᱩᱜ ᱥᱩᱢᱚᱭ ᱦᱮ ᱦᱟᱹᱱᱤ ᱢᱤᱫᱴᱮᱱ ᱠᱚᱲᱟ ᱢᱟᱱᱮ ᱡᱟᱦᱟᱸᱭ ᱰᱟᱹᱝᱨᱟ ᱜᱟᱹᱰᱤ ᱛᱟᱭᱚᱢ ᱨᱮ ᱤᱭᱟᱹ ᱞᱮᱱ ᱫᱚ ᱠᱟᱴᱟ ᱡᱷᱟᱞᱤ ᱞᱮᱱ ᱛᱟᱭ
ᱦᱳᱭ ᱦᱳᱭ ᱦᱳᱭ ᱦᱟᱱᱮ ᱜᱟᱰᱟ ᱦᱟᱱᱮ ᱜᱟᱰᱟ ᱯᱟᱨᱚᱢ ᱠᱟᱛᱮᱜ
ᱦᱳᱭ ᱦᱳᱭ ᱜᱟᱰᱟ ᱯᱚᱛᱚᱢ ᱠᱟᱛᱮ ᱫᱟᱲᱟᱢ ᱴᱷᱮᱱ ᱡᱟᱸᱜᱟ ᱫᱚ ᱡᱟᱹᱞᱤᱭ ᱠᱟᱱ ᱛᱟᱭᱟ ᱵᱚᱦᱚᱜ ᱫᱚ ᱞᱟᱛᱟᱨ ᱥᱮᱫ ᱠᱟᱱ ᱛᱟᱭᱟ᱾
ᱚᱱᱠᱟ ᱨᱮᱰᱤᱝ ᱠᱟᱛᱮᱫ ᱜᱮ ᱩᱱᱤ ᱪᱟᱞᱟᱜ ᱠᱟᱱᱟᱭ ᱟᱨ ᱦᱚᱦᱚ ᱵᱟᱭ ᱦᱚᱦᱚᱭᱮᱫ ᱫᱚ᱾
ᱦᱮᱸ ᱦᱮᱸ ᱦᱮᱸ ᱮᱠᱫᱚᱢ ᱯᱩᱴᱩᱛᱡ ᱤᱫᱤᱭᱮᱱ ᱛᱟᱭᱟ ᱥᱮ ᱫᱮᱭᱟ ᱠᱚᱫᱚ
ᱯᱩᱴᱨᱩᱵ ᱠᱟᱸᱴᱷᱟ ᱫᱚ ᱩᱱᱤ ᱞᱟᱹᱭ ᱦᱚᱸ ᱵᱟᱭ ᱞᱟᱹᱭ ᱮᱫᱟ ᱡᱮ ᱡᱷᱤᱞᱟᱹᱣ ᱠᱟᱹᱧ ᱱᱚᱸᱰᱮ ᱡᱟᱹᱞᱤᱭ ᱠᱟᱹᱱᱟᱹᱧ
ᱦᱮᱸ ᱦᱮᱸ ᱦᱮᱸ ᱟᱪᱪᱷᱟ
ᱟᱫᱚ ᱪᱮᱫ ᱮᱢ ᱢᱮᱛᱟᱭᱟ ᱩᱱᱤ ᱯᱤᱞᱪᱩ ᱨᱟᱥᱟ ᱠᱚᱭ ᱪᱮᱯᱮᱡ ᱟᱠᱟᱫ ᱛᱟᱦᱮᱸᱱᱟ ᱦᱟᱞᱠᱟ ᱦᱟᱞᱠᱟ ᱫᱚ
ᱦᱳᱭ ᱦᱳᱭ ᱪᱮᱯᱮᱡ ᱠᱟᱜ ᱜᱮ ᱛᱟᱦᱮᱸᱫ ᱵᱟᱠᱷᱟᱱ ᱫᱚ ᱞᱟᱹᱭ ᱠᱮ ᱜᱮᱭᱟᱭ ᱦᱮᱸᱥᱮ
ᱦᱩᱸ ᱞᱟᱹᱭ
ᱟᱨ ᱵᱟᱠᱷᱟᱱ ᱫᱚ ᱵᱟᱭ ᱚᱱᱠᱟ ᱠᱚᱼᱟ ᱦᱮᱸ ᱥᱮ ᱵᱟᱝ ᱪᱮᱯᱮᱡ ᱠᱟᱜ
ᱦᱮᱸ ᱦᱮᱸ ᱛᱚ ᱥᱚᱡᱟ ᱥᱚᱡᱷᱤ ᱫᱩᱲᱩᱵ ᱠᱟᱛᱮᱜ ᱜᱮ ᱛᱟᱦᱮᱸ ᱠᱚᱜᱼᱟᱭ
ᱦᱳᱭ ᱦᱳᱭ ᱦᱳᱭ ᱟᱫᱚ ᱠᱟᱹᱴᱤᱡ ᱮ ᱠᱟᱴᱤᱡ ᱮ ᱛᱟᱭᱚᱢ ᱧᱚᱜ ᱱᱟ ᱢᱤᱫ ᱠᱷᱟᱱ ᱥᱮ ᱛᱟᱭᱚᱢ ᱧᱚᱜ ᱛᱮᱜᱮ ᱫᱩᱲᱩᱵ ᱠᱟᱱ ᱛᱟᱦᱮᱸᱜᱼᱟᱭ
ᱦᱩᱸ ᱦᱩᱸ ᱦᱩᱸ
ᱦᱩᱸ
ᱟᱨ ᱩᱱᱟᱹᱜ ᱜᱟᱱ ᱯᱮᱭᱟ ᱯᱩᱱᱭᱟ ᱰᱟᱝᱨᱟ ᱜᱟᱹᱰᱤ ᱛᱟᱦᱮᱸ ᱠᱟᱱᱟ ᱛᱟᱭᱱᱚᱢ ᱨᱮᱱ ᱦᱚᱲ ᱦᱚᱸ ᱟᱫᱚ ᱵᱟᱝ ᱠᱚ ᱧᱮᱞᱮ ᱠᱟᱱ ᱫᱚ᱾
ᱟᱫᱚ ᱩᱱᱠᱩ ᱦᱚᱸ ᱡᱟᱱᱤᱡ ᱠᱷᱟᱱ ᱡᱟᱨ ᱡᱮᱨ ᱵᱮᱥᱛᱚ ᱠᱚ ᱵᱮᱥᱛᱚ ᱠᱚ ᱛᱟᱦᱮᱸ ᱠᱟᱱᱟ ᱡᱟᱱᱤ ᱠᱷᱟᱱ ᱥᱮᱨᱮᱧ ᱵᱟᱲᱟᱭ ᱫᱟᱠᱚ ᱨᱩ ᱵᱟᱲᱟᱭ ᱫᱟᱠᱚ ᱦᱮᱸ ᱥᱮ
ᱦᱳᱭ ᱦᱳᱭ ᱟᱫᱚ ᱟᱹᱰᱤ ᱨᱟᱹᱥᱠᱟᱹ ᱨᱟᱹᱥᱠᱟᱹ ᱛᱮᱠᱚ ᱪᱟᱞᱟᱜ
ᱦᱳᱭ ᱦᱳᱭ ᱨᱟᱹᱥᱠᱟᱹ ᱨᱟᱹᱥᱠᱟᱹ ᱛᱮ ᱰᱟᱝᱜᱽᱨᱟ ᱜᱟᱹᱰᱤ ᱛᱮ ᱥᱮ ᱨᱟᱹᱥᱠᱟᱹ ᱜᱮ ᱵᱩᱡᱷᱟᱹᱜ ᱛᱟᱦᱮᱸᱫ᱾
ᱨᱟᱹᱥᱠᱟᱹ ᱜᱮ ᱢᱟᱱᱮ ᱟᱹᱰᱤ ᱟᱹᱰᱤ ᱨᱟᱹᱥᱠᱟᱹ ᱜᱮ ᱱᱮᱛᱟᱨ ᱢᱟ ᱢᱤᱫ ᱜᱷᱟᱹᱲᱤᱡ ᱛᱮ ᱜᱚᱭᱟᱝ ᱜᱩᱭᱩᱝ ᱮᱢ ᱪᱟᱞᱟᱣ ᱜᱚᱫᱚᱜ ᱟᱨ ᱚᱸᱰᱮ ᱨᱩ ᱵᱟᱲᱟ ᱠᱮᱫ ᱠᱷᱮᱢ ᱨᱩ ᱠᱮᱫ ᱜᱮ ᱟᱨᱚ ᱥᱮᱛᱟᱜ ᱥᱮᱛᱟᱜ ᱛᱮ ᱟᱹᱰᱤ ᱥᱮᱛᱟᱜ ᱛᱮᱜᱮᱢ ᱵᱤᱫᱟᱹᱭᱚᱜᱼᱟ᱾
ᱦᱳᱭ ᱦᱳᱭ ᱩᱱ ᱥᱩᱢᱚᱭ
ᱩᱱᱟᱹᱜ ᱨᱟᱹᱥᱠᱟᱹ ᱜᱮ ᱵᱟᱝ ᱦᱩᱭᱩᱜ ᱠᱟᱱᱟ ᱦᱳᱭ ᱞᱟᱦᱟ ᱛᱮᱱᱟᱜ ᱨᱟᱹᱥᱠᱟᱹ ᱜᱮ ᱟᱞᱟᱫᱟ ᱛᱟᱦᱮᱸ ᱠᱟᱱᱟ᱾
ᱦᱮᱸ ᱦᱮᱸ ᱦᱮᱸ ᱟᱛᱚ
ᱟᱨ ᱤᱧ ᱢᱟ ᱵᱟᱲᱟᱭ ᱜᱮᱭᱟ ᱵᱤᱱ ᱚᱱᱟ ᱥᱩᱨ ᱧᱚᱜ ᱠᱷᱱᱟᱜ ᱜᱤᱧ ᱟᱹᱜᱩ ᱠᱟᱫᱮᱭᱟ ᱟᱫᱚ ᱟᱞᱤᱧ ᱫᱚ ᱦᱟᱱᱮ ᱚᱱᱟ ᱯᱟᱞᱠᱤ ᱫᱤᱥᱟᱹᱭ ᱫᱚᱵᱮᱱ ᱛᱚ ᱚᱱᱟ ᱮᱸ ᱯᱟᱞᱠᱤ ᱠᱚ ᱞᱟᱹᱭᱟ ᱫᱤᱠᱩ ᱛᱮᱫᱚ ᱟᱫᱚ ᱤᱧ ᱫᱚ ᱚᱱᱮ ᱯᱟᱨᱠᱚᱢ ᱞᱮᱠᱟᱱᱟᱜ ᱵᱮᱱᱟᱣ ᱠᱟᱛᱮᱜ ᱚᱱᱟ ᱛᱮᱜᱮ ᱛᱩᱞ ᱠᱟᱛᱮᱜ ᱟᱹᱜᱩ ᱦᱳᱭ ᱞᱮᱱᱟ
ᱟᱪᱪᱷᱟ ᱦᱳᱭ ᱦᱳᱭ ᱦᱳᱭ ᱫᱤᱥᱟᱹᱭᱮᱜ ᱜᱮᱭᱟᱞᱤᱧ ᱦᱮᱸᱥᱮ
ᱟᱨ ᱪᱮᱜ ᱮᱢ ᱞᱮᱭᱟ ᱠᱟᱹᱴᱤᱡ ᱧᱩᱨᱩ ᱦᱚᱠᱚ ᱧᱩᱨᱩ ᱦᱚᱪᱚ ᱞᱮᱜ ᱞᱤᱧᱟᱹ ᱫᱤᱥᱟᱹᱭ ᱫᱚᱵᱮᱱ ᱛᱚ
ᱦᱳᱭ ᱦᱳᱭ ᱫᱤᱥᱟᱹᱭᱮᱜ ᱜᱮᱭᱟᱞᱤᱧ
ᱵᱟᱱᱟ ᱦᱚᱲ ᱠᱚ ᱧᱩᱨᱩ ᱟᱠᱟᱜ ᱞᱤᱧᱟᱹ ᱟᱨᱠᱚ ᱞᱟᱸᱫᱟᱣ ᱟᱹᱞᱤᱧ ᱠᱟᱱᱟ
ᱟᱪᱪᱷᱟ
ᱟᱨ ᱱᱟᱣᱟ ᱵᱟᱦᱩ ᱡᱟᱶᱟᱭ ᱪᱮ ᱠᱟᱹᱴᱤᱡ ᱚᱱᱠᱟ ᱞᱟᱸᱫᱟ ᱞᱮᱠᱷᱟᱱ ᱜᱟᱱᱚᱜᱼᱟ ᱠᱤ ᱫᱚᱢᱮ ᱠᱚ ᱞᱟᱸᱫᱟ ᱟᱹᱞᱤᱧ ᱠᱟᱱᱟ ᱟᱞᱤᱧ ᱫᱚ
ᱦᱳᱭ ᱦᱳᱭ ᱟᱫᱚ ᱪᱮᱜᱵᱮᱱ ᱞᱟᱹᱭᱟ ᱞᱟᱸᱫᱟ ᱫᱚ ᱞᱟᱸᱫᱟᱭ ᱜᱮᱭᱟ ᱠᱚ ᱦᱮᱸ ᱥᱮ
ᱟᱨ ᱚᱝᱠᱟ ᱞᱟᱸᱫᱟ ᱦᱚᱸᱛᱚ ᱩᱰᱩᱜᱚᱜ ᱜᱤᱭᱟ ᱚᱝᱠᱟ ᱡᱩᱫᱤ ᱞᱟᱯᱟᱲ ᱠᱟᱜ ᱢᱮᱱᱛᱮᱢ ᱧᱩᱨᱩ ᱜᱚᱫᱚᱜᱼᱟ
ᱦᱳᱭ ᱦᱳᱭ ᱞᱟᱸᱫᱟ ᱚᱸᱰᱳᱠᱚᱜᱼᱜᱤᱭᱟ ᱦᱮᱸ ᱥᱮ ᱛᱟᱨᱯᱚᱨ ᱛᱟᱦᱚᱞᱮ ᱟᱫᱚ ᱱᱮᱛᱟᱨᱟᱜ ᱵᱟᱯᱞᱟ ᱠᱚᱵᱮᱱ ᱧᱮᱞ ᱫᱟᱛᱚ ᱦᱚᱜᱼᱚᱝ ᱦᱚᱜᱼᱚᱝ ᱠᱟ ᱱᱮᱛ ᱱᱮᱛᱟᱨᱟᱜ ᱫᱚ ᱥᱮᱪᱮᱫ
ᱦᱮᱸ ᱱᱮᱛᱟᱨᱟᱜ ᱢᱟ ᱵᱟᱯᱞᱟ ᱟᱹᱣᱨᱤ ᱨᱤᱜᱤ ᱜᱤᱫᱟᱹᱨ ᱯᱤᱫᱟᱹᱨ ᱠᱚ ᱦᱚᱭᱩᱜ ᱠᱟᱱ ᱫᱚ
ᱦᱳᱭ ᱦᱳᱭ ᱟᱨ ᱪᱮᱜ ᱵᱤᱱ ᱞᱮᱭᱟ ᱦᱮᱸ ᱥᱮ
ᱦᱮᱸ ᱧᱮᱞᱮᱢ ᱱᱮᱛᱟᱨᱮᱱ ᱫᱚ ᱟᱭᱳᱵᱟᱵᱟ ᱦᱚᱸ ᱟᱭᱩ ᱢᱟᱱᱮ ᱜᱤᱫᱽᱨᱟᱹ ᱯᱤᱫᱽᱨᱟᱹ ᱦᱚᱸ ᱟᱭᱩᱵᱟᱵᱟᱣᱟᱜ ᱵᱟᱯᱞᱟ ᱠᱚ ᱧᱮᱞ ᱫᱟᱲᱮᱜ ᱠᱟᱱᱟ
ᱦᱮᱸ ᱦᱮᱸ ᱮᱠᱫᱚᱢ ᱮᱠᱫᱚᱢ ᱮᱠᱫᱚᱢ
ᱞᱟᱦᱟᱛᱮ ᱟᱵᱚ ᱥᱩᱢᱟᱹᱭ ᱫᱚ ᱚᱝᱠᱟ ᱵᱚᱱ ᱞᱟᱹᱭᱮᱫ ᱛᱟᱦᱮᱸᱜ ᱢᱟᱱᱮ ᱡᱟᱦᱟᱸ ᱵᱟᱝ ᱵᱟᱝ ᱦᱩᱭᱩᱜ ᱛᱟᱦᱮᱸᱜ ᱡᱮ ᱱᱚᱝᱠᱟ ᱫᱚ ᱟᱫᱚ ᱚᱱᱟ ᱦᱚᱛᱮᱜ ᱛᱮ ᱠᱟᱹᱴᱤᱡ ᱪᱩᱜ ᱢᱟᱱᱮ ᱟᱫᱮᱠ ᱜᱤᱫᱽᱨᱟᱹ ᱠᱚᱫᱚ ᱡᱟᱦᱟᱸᱭ ᱜᱤᱫᱽᱨᱟᱹ ᱜᱮ ᱠᱚ ᱛᱟᱦᱮᱸ ᱠᱟᱱᱟ ᱡᱳᱨ ᱜᱟᱛᱮᱜ ᱠᱚ ᱞᱟᱹᱭ ᱛᱟᱦᱮᱸᱜ ᱡᱮ ᱤᱧ ᱵᱟᱵᱟᱣᱟᱜ ᱵᱟᱯᱞᱟᱧ ᱧᱮᱞ ᱠᱟᱫᱟ ᱤᱧ ᱥᱟᱛᱮᱜ ᱠᱷᱟᱹᱯᱟᱹᱨᱤ ᱟᱞᱚᱯᱮ ᱞᱟᱜᱟᱜᱼᱟ
ᱦᱮᱸ ᱦᱮᱸ
ᱚᱝᱠᱟ ᱞᱟᱹᱭ ᱛᱟᱦᱮᱸᱜ ᱠᱚ ᱟᱨ ᱱᱮᱛᱟᱨ ᱢᱟ ᱧᱮᱞᱚᱜ ᱠᱟᱱᱟ ᱡᱷᱚᱛᱚ ᱦᱚᱲ ᱜᱮ ᱚᱝᱠᱟ ᱟᱭᱩ ᱵᱟᱵᱟᱭᱟᱜ ᱵᱟᱯᱞᱟ ᱠᱚ ᱧᱮᱞ ᱧᱟᱢ ᱫᱟᱲᱮᱜ ᱠᱟᱱᱟ
ᱮᱠᱫᱚᱢ ᱮᱠᱫᱚᱢ ᱮᱠᱫᱚᱢ ᱦᱮᱸ
ᱟᱨ ᱛᱟᱞᱦᱮ ᱦᱚᱜᱼᱚᱝᱠᱟ ᱦᱩᱭᱩᱜ ᱠᱟᱱᱟ ᱜᱚᱝᱠᱮ ᱟᱫᱚ ᱱᱚᱣᱟ ᱵᱟᱨᱮᱛᱮ ᱟᱵᱤᱱ ᱪᱮᱜ ᱪᱮᱜ ᱵᱤᱱ ᱞᱟᱹᱭᱟ ᱡᱮ ᱦᱚᱸᱜᱼᱚᱭ
ᱟᱫᱚ ᱪᱮᱫ ᱤᱧ ᱞᱟᱹᱭᱟ ᱟᱫᱚ ᱱᱮᱛᱟᱨ ᱢᱟ ᱤᱭᱟᱹ ᱜᱮ ᱵᱚᱫᱚᱞ ᱠᱟᱱᱟ ᱦᱮᱸᱥᱮ ᱦᱮᱸ
ᱦᱮᱸ ᱮᱠᱫᱚᱢ ᱮᱠᱫᱚᱢ
ᱟᱫᱚ ᱵᱚᱫᱚᱞ ᱞᱮᱝᱠᱷᱟᱱ ᱪᱮᱜ ᱵᱤᱱ ᱞᱟᱹᱭᱟ ᱞᱟᱹᱭ ᱛᱮᱱᱟᱜ ᱪᱮᱜ ᱦᱚᱸ ᱵᱟᱹᱱᱩᱜᱼᱟ ᱚᱝᱠᱟᱫᱚ ᱥᱮ
ᱛᱚ ᱚᱱᱟ ᱦᱚᱸ ᱴᱷᱤᱠᱚᱜ ᱠᱟᱱᱟ ᱡᱮ ᱟᱠᱚ ᱠᱩᱥᱤ ᱠᱩᱥᱤᱛᱮ ᱵᱮᱥ ᱜᱟᱨᱚᱸᱡᱽ ᱠᱚ ᱵᱮᱱᱟᱣᱭᱮᱜᱼᱟ
ᱦᱮᱸ ᱦᱮᱸ ᱦᱮᱸ
ᱟᱫᱚ ᱚᱝᱠᱟ ᱚᱱᱟ ᱦᱟᱲᱟᱢ ᱦᱟᱲᱟᱢ ᱦᱚᱸ ᱠᱟᱹᱴᱤᱡ ᱪᱩᱞᱩᱝ ᱠᱟᱹᱴᱤᱡ ᱧᱚᱜ ᱠᱩᱲᱤ ᱜᱤᱫᱽᱨᱟᱹ ᱠᱚ ᱵᱟᱯᱞᱟ ᱟᱹᱜᱩᱭᱮᱜ ᱠᱚ ᱛᱟᱦᱮᱸᱜ ᱥᱮ
ᱦᱮᱸ ᱦᱮᱸ ᱟᱨ ᱱᱮᱛᱟᱨ ᱢᱟ ᱧᱮᱞᱚᱜ ᱠᱟᱱᱟ ᱩᱞᱴᱟᱹ ᱱᱮᱛᱟᱨ ᱩᱞᱴᱟᱹ ᱧᱮᱞᱚᱜ ᱠᱟᱱᱟ
ᱛᱟᱨ ᱩᱞ ᱛᱟᱨ ᱩᱞᱴᱟᱹ ᱦᱚᱸ ᱧᱮᱞᱚᱜ ᱠᱟᱱᱟ ᱱᱮᱛᱟᱨ ᱠᱚᱢ ᱵᱚᱭᱮᱥ ᱨᱮᱱ ᱠᱚᱲᱟ ᱜᱤᱫᱽᱨᱟᱹ ᱚᱱᱟ ᱠᱷᱚᱱᱟᱜ ᱟᱡ ᱠᱷᱚᱱᱟᱜ ᱵᱟᱹᱲᱛᱤ ᱵᱚᱭᱮᱥ ᱨᱮᱱ ᱦᱚᱲ ᱨᱮᱱ ᱦᱚᱯᱚᱱ ᱮᱨᱟ ᱠᱚᱭ ᱟᱹᱜᱩᱭᱮᱜ ᱠᱚᱣᱟ
ᱦᱳᱭ ᱦᱳᱭ ᱮᱠᱫᱚᱢ ᱮᱠᱫᱚᱢ ᱟᱨ ᱪᱮᱜ ᱵᱮᱱ ᱞᱟᱹᱭᱟ
ᱟᱫᱚ ᱱᱮᱛᱟᱨ ᱫᱚᱠᱚ ᱞᱟᱹᱭᱫᱟ ᱚᱱᱟ ᱠᱚᱫᱚ ᱪᱟᱹᱞᱩᱜᱼᱟ ᱡᱷᱚᱛᱚ
ᱦᱳᱭ ᱦᱳᱭ ᱚᱱᱠᱟ ᱠᱚ ᱞᱟᱹᱭᱮᱫᱟ
ᱟᱫᱚᱧ ᱞᱟᱹᱭ ᱫᱟᱠᱚ ᱟᱯᱟᱱ ᱟᱹᱯᱤᱱ ᱠᱩᱥᱤ ᱛᱟᱦᱮᱱ ᱠᱷᱟᱱ ᱜᱮ
ᱦᱮᱸ ᱦᱮᱸ ᱦᱳᱭᱛᱚ
ᱟᱫᱚ ᱟᱠᱚ ᱠᱚᱠᱚ ᱠᱩᱥᱤ ᱠᱩᱥᱤᱞᱟᱜ ᱠᱟᱱᱟ᱾ ᱟᱫᱚ ᱪᱮᱫ ᱵᱤᱱ ᱞᱟᱹᱭᱟ ᱢᱟ ᱛᱟᱦᱮᱱᱟᱠᱚ ᱟᱠᱚᱜᱮ᱾
ᱦᱳᱭ ᱦᱳᱭ ᱦᱳᱭ ᱮᱠᱫᱚᱢ ᱮᱠᱫᱚᱢ᱾ ᱦᱮᱸ,
ᱡᱟᱦᱟᱱᱟᱜ ᱵᱮᱱ ᱢᱮᱱᱟ, ᱟᱵᱤᱱ ᱵᱤᱱ ᱵᱟᱹᱲᱤᱡᱚᱜᱼᱟ ᱤᱱᱟᱹᱜ ᱠᱷᱟᱱ᱾
ᱦᱮᱸ ᱦᱮᱸ ᱦᱮᱸ ᱚᱸᱵᱮ ᱞᱟᱹᱭ ᱛᱮᱱᱟᱜ ᱪᱮᱫ ᱜᱮ ᱵᱟᱹᱱᱩᱜᱼᱟ ᱥᱮ᱾ ᱛᱟᱦᱚᱞᱮ ᱛᱟᱦᱚᱞᱮ ᱦᱟᱱᱤᱱᱤ ᱜᱮ ᱦᱟᱹᱱᱤ ᱛᱟᱦᱮᱸ ᱠᱟᱱ ᱛᱚ ᱦᱟᱹᱱᱤ? ᱦᱟᱱᱤ ᱢᱤᱫᱴᱮᱱ ᱵᱟᱭ ᱛᱟᱦᱮ ᱠᱟᱱᱟ? ᱫᱚᱢᱮ ᱞᱟᱸᱫᱟ ᱦᱚᱪᱚᱤᱧ ᱠᱟᱱ ᱛᱟᱦᱮᱸᱜ ᱩᱱᱤ ᱫᱚ ᱩᱱᱤᱫ ᱫᱚ ᱵᱟᱯᱞᱟᱭᱮ ᱱᱟᱥᱮ ᱵᱟᱝᱣᱟᱼᱟ?
ᱩᱱᱤ ᱫᱚ ᱵᱟᱭ ᱵᱟᱯᱞᱟ ᱠᱟᱱᱟ ᱚᱱᱠᱟ ᱛᱮᱜᱮ ᱨᱟᱱ
ᱟᱪᱪᱷᱟ ᱟᱪᱪᱷᱟ, ᱩᱱᱤ ᱫᱚ ᱦᱮᱭ ᱦᱳᱭᱛᱚ ᱩᱱᱤ ᱫᱚᱢᱮ ᱞᱟᱸᱫᱟ ᱦᱚᱪᱚᱣᱤᱡ ᱠᱟᱱ ᱛᱟᱦᱮᱸᱫ? ᱪᱮᱫ ᱦᱳᱭ ᱦᱳᱭ, ᱠᱟᱛᱷ ᱞᱟᱹᱭ ᱢᱟᱱᱮ ᱜᱮᱢ ᱞᱟᱸᱫᱟᱭᱟ᱾
ᱦ
ᱟᱪᱪᱷᱟ ᱛᱟᱦᱚᱞᱮ, ᱚᱱᱠᱟ ᱨᱟᱢ ᱰᱟᱹᱝᱜᱩᱭᱟᱹ ᱜᱮ ᱦᱮᱱᱟᱭᱟ᱾
ᱨᱟᱢ ᱰᱟᱹᱜᱩᱭᱟᱹ ᱜᱮ ᱦᱮᱱᱟᱭᱟ ᱪᱮᱫᱟᱜ ᱪᱚ᱾
ᱟᱫᱚ ᱩᱱᱤ ᱫᱚ ᱱᱚᱝᱠᱟ ᱜᱮ ᱛᱟᱦᱮᱱᱟ ᱥᱮ ᱪᱮᱫ? ᱱᱚᱝᱠᱟ ᱨᱟᱢ ᱰᱟᱝᱜᱟᱹ ᱜᱮ?
ᱚᱱᱠᱟᱜᱮ ᱡᱟᱹᱱᱤᱡ ᱠᱷᱟᱱ ᱵᱟᱝ ᱫᱚ᱾ ᱵᱟᱭ ᱠᱩᱥᱤᱭᱟᱠᱚ ᱠᱟᱱᱚᱝ, ᱠᱟᱱ ᱡᱟᱹᱱᱤᱡ ᱟᱨ ᱠᱤ ᱡᱟᱱᱤ ᱪᱚᱝ ᱪᱮᱫ ᱮᱢ ᱢᱮᱛᱟᱭᱟ ᱟᱫᱚ᱾
ᱦᱳᱭ ᱦᱳᱭ ᱵᱟᱝ ᱫᱚ ᱟᱡᱽ ᱜᱮ ᱵᱟᱠᱚ ᱠᱩᱥᱤᱭᱟᱭ ᱠᱟᱱ᱾ ᱦᱮᱸᱥᱮ ᱦᱳᱭ
ᱵᱟᱝ ᱫᱚ ᱚᱱᱠᱟᱜᱮ ᱨᱟᱹᱥᱠᱟᱹᱭ ᱵᱩᱡᱮᱫ᱾
ᱦᱳᱭ ᱦᱳᱭ, ᱦᱳᱭᱛᱚ᱾
ᱰᱟᱹᱝᱜᱩᱭᱟᱹ ᱛᱮᱜᱮ ᱟᱹᱰᱤ ᱠᱤᱪᱷᱩ ᱠᱚ ᱧᱟᱢᱮᱫᱼᱟ ᱛᱚ᱾
ᱦᱮᱸ ᱦᱮᱸ, ᱟᱪᱪᱷᱟ
ᱟᱨ ᱪᱮᱫ ᱵᱤᱱ ᱞᱟᱹᱭᱟ ᱜᱚᱝᱠᱮ, ᱱᱮᱛᱟᱨ ᱨᱮᱱ ᱜᱤᱫᱽᱨᱟᱹ ᱯᱤᱫᱽᱨᱟᱹ ᱟᱞᱤᱧ ᱨᱮᱱ ᱜᱤᱫᱽᱨᱟᱹ ᱦᱚᱸ ᱪᱮᱫ ᱮᱢ ᱢᱮᱛᱟᱭᱟ ᱢᱟᱨᱟᱝᱤᱡ ᱦᱚᱯᱚᱱ ᱵᱟᱹᱵᱩ᱾ ᱢᱤᱫ ᱦᱚᱲ ᱨᱮᱱ ᱦᱚᱯᱚᱱᱮ ᱨᱟᱭ ᱟᱜᱳ ᱞᱮᱫᱮᱭᱟ ᱚᱱᱟ ᱠᱤᱥᱟᱹᱟᱹᱲ ᱚᱲᱟᱜ ᱨᱮᱱ᱾
ᱟᱪᱪᱷᱟ ᱟᱪᱪᱷᱟ, ᱚ ᱪᱮᱫ ᱵᱤᱱ ᱞᱟᱹᱭᱟ ᱟᱹᱜᱩ ᱞᱮᱠᱷᱟᱱ ᱦᱮᱸᱥᱮ᱾
ᱟᱹᱜᱩ ᱞᱮᱠᱷᱟᱱ ᱪᱮᱫ ᱵᱮᱱ ᱞᱟᱹᱭᱟ᱾ ᱟᱫᱚ ᱩᱱᱤ ᱠᱤᱥᱟᱹᱲ ᱚᱲᱟᱜ ᱨᱮᱧ ᱦᱚᱯᱚᱱ ᱮᱨᱟ ᱡᱚᱠᱷᱚᱱ ᱧᱮᱞ ᱠᱮᱫᱮᱭᱟ ᱠᱚ ᱵᱟᱵᱟᱨᱮ ᱱᱩᱠᱩ ᱫᱚ ᱫᱚᱢᱮ ᱠᱚ ᱨᱮᱸᱜᱮᱡ ᱠᱮᱫᱚ᱾
ᱟᱪᱪᱷᱟ ᱟᱪᱪᱷᱟ, ᱤᱫᱤ ᱤᱫᱤ ᱠᱮᱫᱮᱭᱟ ᱟᱠᱚ ᱟᱫᱚ
ᱤᱫᱤ ᱫᱚ ᱵᱟᱝ ᱟᱡ ᱛᱮᱜᱮ ᱪᱟᱞᱟᱣᱱᱟ᱾ ᱤᱡ ᱡᱚᱝ ᱢᱮᱱᱛᱮ ᱩᱰᱩᱠ ᱱᱟᱭ ᱟᱫᱚ ᱵᱟᱭ ᱨᱩᱣᱟᱹᱲ ᱞᱮᱱ᱾
ᱟᱪᱪᱷᱟ ᱟᱫᱚ?
ᱯᱚᱨᱮᱛᱮ ᱵᱟᱲᱟᱭ ᱧᱟᱢᱚᱜ ᱠᱟᱱᱟ ᱡᱮ ᱟᱭᱚ ᱵᱟᱵᱟ ᱚᱲᱟᱜ ᱛᱮ ᱨᱩᱭᱟᱹᱲᱟ ᱠᱟᱱᱟ᱾
ᱚ ᱟᱪᱪᱷᱟ,
ᱟᱨ ᱪᱤᱠᱟᱹᱛᱮ ᱛᱟᱦᱮᱱᱟ᱾ ᱧᱮᱞ ᱢᱮ ᱨᱟᱪᱟ ᱠᱚᱦᱚᱸ ᱞᱚᱥᱚᱫ ᱜᱮᱭᱟ᱾ ᱟᱨ ᱚᱲᱟᱜ ᱠᱚᱦᱚᱸ ᱯᱚᱫᱷᱨᱚ ᱯᱚᱫᱷᱨᱚ ᱜᱮᱭᱟ᱾ ᱢᱟᱱᱮ ᱜᱩᱨᱤᱡ ᱠᱚᱛᱮ ᱪᱷᱚᱸᱪ ᱵᱟᱲᱟ ᱦᱩᱭᱩᱜ ᱜᱮᱭᱟ ᱛᱚ᱾ ᱟᱫᱚ ᱜᱩᱨᱤᱡ ᱠᱚ ᱡᱚᱴᱮᱡ ᱪᱮᱫ ᱜᱮ ᱵᱩᱡᱽ ᱠᱮᱫᱟ᱾
ᱦᱮᱸ ᱦᱮᱸ,
ᱟᱹᱲᱤ ᱠᱤᱥᱟᱹᱲ ᱚᱲᱟᱜ ᱨᱮᱱ ᱠᱩᱲᱤ ᱜᱤᱫᱽᱨᱟᱹ ᱫᱚᱢ ᱜᱩᱮᱫ ᱜᱮᱭᱟ᱾
ᱦᱳᱭ ᱦᱳᱭ,
ᱟᱫᱚ ᱟᱹᱞᱤᱧ ᱨᱮᱱ ᱵᱟᱹᱵᱩ ᱦᱚᱞᱤᱧ ᱢᱮᱛᱟᱭ ᱠᱟᱱᱟ, ᱧᱮᱞ ᱠᱟᱛᱮᱫ ᱫᱚ ᱵᱟᱢ ᱟᱹᱜᱩ ᱠᱚᱣᱟ ᱟᱢ ᱠᱩᱥᱤ ᱛᱮᱢ ᱟᱹᱜᱩᱭᱮᱫ᱾ ᱠᱚ ᱟᱹᱜᱩᱭᱮᱫ ᱠᱚᱣᱟ ᱴᱷᱤᱠ ᱜᱮᱭᱟ᱾ ᱱᱝᱠᱟ ᱟᱵᱚ ᱞᱮᱠᱟᱱ ᱚᱲᱟᱜ ᱨᱮᱱ ᱠᱚᱜᱮ ᱟᱹᱜᱩ ᱠᱚᱢ᱾
ᱦᱚᱸ ᱟᱪᱪᱷᱟ ᱛᱮ ᱫᱚ ᱟᱫᱚ ᱟᱫᱚᱭ ᱟᱹᱜᱩ ᱟᱠᱟᱫ ᱠᱚᱣᱟ ᱥᱮ ᱟᱫᱚ ᱟᱫᱚ ᱪᱮᱫ ᱵᱮᱱ
ᱟᱫᱚ ᱱᱤᱛᱚᱜ ᱫᱚ ᱟᱹᱣᱨᱤ ᱟᱹᱜᱩ ᱠᱚᱣᱟᱭ ᱾ᱟᱹᱜᱩ ᱠᱚᱜᱮ ᱪᱚᱭ ᱥᱚᱵᱽ ᱥᱩᱢᱚᱭ ᱞᱩᱛᱩᱨ ᱨᱮ ᱯᱷᱳᱱ ᱜᱮ ᱫᱚᱦᱚ ᱠᱟᱜᱼᱟᱭ᱾
ᱟᱪᱪᱷᱟ ᱟᱪᱪᱷᱟ ᱦᱳᱭᱛᱚ ᱾
ᱟᱪᱪᱷᱟ ᱟᱵᱤᱱ ᱨᱮᱱ ᱢᱟᱨᱟᱝ ᱵᱟᱹᱵᱩ ᱫᱚᱵᱤᱱ ᱵᱟᱯᱞᱟ ᱠᱮᱫᱮᱭᱟ, ᱦᱚᱯᱚᱱ ᱵᱟᱹᱵᱩ ᱫᱚ ᱛᱟᱞᱦᱮ
ᱦᱚᱯᱚᱱ ᱦᱚ ᱦᱚᱯᱚᱱ ᱵᱟᱹᱵᱩ ᱦᱚᱸ ᱦᱟᱹᱱᱤ ᱦᱚᱲ ᱨᱮᱱ ᱦᱟᱸᱜ ᱮ ᱟᱹᱜᱩ ᱞᱮᱫ ᱠᱚᱣᱟ ᱦᱮᱸ ᱥᱮ ᱩᱱᱤ ᱦᱚᱸ᱾
ᱚ ᱟᱪᱪᱷᱟ ᱟᱪᱪᱷᱟ ᱢᱮᱱᱟᱭ ᱜᱮᱭᱟ ᱥᱮ ᱤᱫᱤ ᱦᱚᱴᱚ ᱠᱟᱫᱮᱭᱟᱭ ‍‌?
ᱟᱫᱚ ᱩᱱᱤ ᱫᱚ ᱦᱟᱸᱜ ᱠᱚ ᱚᱱᱠᱟ ᱠᱚ ᱦᱮᱡ ᱱᱟᱠᱚ ᱟᱫᱚ ᱤᱫᱤ ᱠᱮᱫᱮᱭᱟᱠᱚ ᱦᱟᱸᱜ᱾
ᱩᱸ ᱪᱟᱭ ᱢᱟᱱᱮ ᱡᱳᱨ ᱠᱟᱛᱮ ᱠᱚ ᱤᱫᱤ ᱠᱮᱫᱮᱭᱟ ᱥᱮ ᱟᱫᱚ ᱟᱡ ᱛᱮᱜᱮ ᱪᱟᱞᱟᱣ ᱱᱟ?
ᱦᱳᱭ ᱟᱫᱚ ᱟᱫᱚ ᱦᱚᱲ ᱨᱮᱱ ᱛᱚ ᱦᱚᱲ ᱨᱮᱱᱮ ᱛᱟᱦᱮᱸ ᱠᱟᱱᱟ ᱩᱱᱤ ᱫᱚ ᱦᱟᱸᱜ, ᱦᱮᱸᱥᱮ? ᱵᱩᱡᱷᱟᱹᱜ ᱦᱳᱭ ᱦᱳᱭ ᱦᱳᱭ ᱦᱳᱭ ᱮᱴᱟᱜ ᱦᱚᱲ ᱨᱮᱱᱮ ᱛᱟᱦᱮᱸ ᱠᱟᱱᱟ ᱦᱟᱸᱜ᱾ ᱦᱮᱸᱥᱮ ᱟᱫᱚ ᱵᱩᱡ ᱫᱟᱵᱮᱱ ᱛᱚ ᱦᱮᱸ
ᱦᱮᱸ ᱦᱮᱸ ᱦᱮᱸ ᱾ ᱟᱫᱚᱻ
ᱦᱳᱭ ᱦᱳᱭ ᱟᱹᱛᱳ ᱠᱚᱨᱮᱱ ᱦᱚᱸ ᱠᱚ ᱞᱟᱹᱭ ᱟᱹᱛᱳ ᱠᱚᱨᱮ ᱦᱚᱲ ᱠᱟᱛᱷᱟ ᱠᱚ ᱟᱸᱡᱚᱢ ᱟᱹᱞᱤᱧ ᱠᱟᱱ ᱛᱟᱦᱮᱱ ᱦᱮᱸ ᱥᱮ ᱾ ᱦᱮᱸ ᱱᱚᱝᱠᱟ ᱱᱚᱝᱠᱟ ᱵᱮᱯᱟᱨ ᱦᱮᱸ ᱥᱮ ᱾
ᱟᱫᱚ ᱚᱱᱠᱟᱱᱟᱜ ᱫᱚ ᱪᱮᱫ ᱵᱤᱱ ᱞᱟᱹᱭᱟ ᱱᱚᱝᱠᱟ ᱫᱚ ᱢᱟᱱᱮ, ᱦᱳᱭ ᱟᱫᱚ ᱟᱛᱩ ᱚᱲᱟᱜ ᱨᱮᱱ ᱦᱚᱲ ᱦᱚᱸᱠᱚ ᱞᱟᱹᱭ ᱜᱮᱭᱟ ᱛᱚ ᱚᱱᱠᱟᱱᱟᱜ ᱫᱚ᱾
ᱦᱳᱭ ᱦᱳᱭ ᱦᱳᱭ᱾ ᱮᱠᱫᱚᱢ᱾
ᱟᱫᱚ ᱠᱩᱥᱤᱭᱟᱫᱮ ᱠᱷᱟᱱ ᱠᱷᱟᱱ ᱫᱚ ᱟᱫᱚ ᱟᱵᱤᱱ ᱫᱚ ᱪᱮᱫ ᱵᱤᱱ ᱪᱤᱠᱟᱹ ᱫᱟᱲᱮᱭᱟᱜᱼᱟ, ᱡᱩᱫᱤ ᱞᱟᱹᱭᱟᱭ ᱤᱧᱫᱚ ᱱᱩᱭ ᱥᱟᱸᱛᱮ ᱜᱤᱧ ᱛᱟᱦᱮᱱᱟ᱾
ᱦᱮᱸ ᱦᱚᱸᱜᱚᱭ ᱠᱤᱪᱷᱩ ᱫᱤᱱ ᱦᱩᱭᱱᱟ ᱦᱮᱸᱥᱮ ᱚᱱᱟ ᱦᱚᱸ ᱟᱫᱚ ᱦᱮᱸ ᱟᱹᱜᱩ ᱠᱚᱜᱮ ᱪᱚᱝ ᱟᱫᱚ ᱦᱟᱸᱜ, ᱦᱮᱸ ᱥᱮ?
ᱚᱱᱠᱟ ᱠᱟᱹᱴᱤᱡ ᱵᱩᱡᱟᱹᱣ ᱵᱟᱲᱟᱭ ᱮᱵᱮᱱ ᱡᱮ ᱟᱹᱜᱩᱫᱚᱢ ᱟᱹᱜᱩ ᱠᱚᱣᱟ ᱴᱷᱤᱠ ᱜᱮᱭᱟ᱾ ᱠᱷᱩᱥᱤ ᱛᱮᱜᱮ ᱟᱫᱚ ᱵᱟᱠᱷᱚᱱ ᱫᱚ ᱞᱟᱭ ᱢᱮ ᱱᱟᱣᱟ ᱛᱟᱭ ᱢᱮ ᱚᱲᱟᱜ ᱨᱮᱜᱮ ᱠᱟᱹᱴᱤᱡ ᱟᱭᱩ-ᱵᱟᱵᱟ ᱟᱹᱞᱤᱧ ᱢᱮᱱᱟᱜ ᱞᱤᱧᱟᱹ ᱟᱹᱞᱤᱧ ᱜᱮ ᱞᱟᱹᱭᱟ ᱞᱤᱧ
ᱦᱮᱸ ᱦᱮᱸ ᱦᱮᱸ ᱦᱮᱸ᱾ ᱫᱚ ᱱᱮᱛᱟᱨ ᱱᱮᱛᱟᱨ ᱢᱟᱵᱤᱱ ᱵᱩᱡ ᱫᱟ ᱦᱮᱸᱥᱮ᱾
ᱦᱮᱸ ᱫᱚᱢᱮ ᱠᱚ ᱨᱟᱹᱥᱠᱟᱹ ᱡᱚᱝᱟᱜ ᱠᱟᱱᱟ ᱟᱫᱚ, ᱞᱟᱹᱭ ᱫᱟᱠᱚ ᱚᱲᱟᱜ ᱨᱮᱜᱮ ᱮᱠᱟᱞ ᱛᱮ ᱨᱟᱹᱥᱠᱟᱹᱭ ᱦᱩᱭᱩᱜ-ᱟ᱾
ᱦᱳᱭ ᱦᱳᱭ ᱦᱳᱭ ᱮᱠᱫᱚᱢ᱾
ᱦᱳᱭ ᱡᱮ ᱠᱟᱹᱴᱤᱡ ᱛᱤᱸᱜᱩ ᱠᱮᱴᱮᱡᱚᱜ ᱦᱩᱭᱩᱜᱼᱟ ᱚᱱᱟ ᱫᱚ ᱵᱟᱝ ᱠᱚ ᱪᱤᱱᱛᱟᱹᱭᱮᱜᱼᱟ ᱾
ᱦᱳᱭ ᱩᱱᱟᱹᱜ ᱵᱟᱠᱚ ᱪᱤᱱᱛᱟᱹᱭᱫᱟ ᱱᱮᱛᱟᱨ ᱫᱚ᱾
ᱟᱭᱳ ᱵᱟᱵᱟ ᱦᱚᱸ ᱫᱚᱢᱮ ᱰᱷᱤᱞᱟᱹᱣ ᱵᱚᱱ ᱟᱲᱟᱜ ᱟᱠᱚ ᱠᱟᱱᱟ ᱱᱮᱛᱟᱨ ᱫᱚ ᱾
ᱦᱮᱸ ᱟᱫᱚ ᱪᱮᱫ ᱵᱮᱱ ᱪᱤᱠᱟᱹᱭᱟ ᱟᱫᱚᱼᱼ
ᱦᱮᱸ ᱟᱫᱚ ᱜᱤᱫᱟᱹᱨᱢ ᱮᱜᱮᱨᱮᱛᱟᱢ ᱨᱮ ᱦᱚᱸ ᱧᱮᱞ ᱢᱮ ᱚᱠᱟᱥᱮᱫ ᱫᱟᱹᱲ ᱜᱚᱫ ᱠᱟᱜ ᱜᱮ ᱞᱟᱹᱭᱟᱭ ᱵᱟᱹᱧ ᱛᱟᱦᱮᱱᱟ ᱫᱳ ᱚᱲᱟᱜ ᱨᱮ᱾
ᱦᱮᱸ ᱮᱠᱫᱚᱢ ᱮᱠᱫᱚᱢ᱾ ᱧᱮᱞᱚᱜ ᱟᱵᱮᱱ ᱦᱟᱸᱜ ᱵᱟᱨ ᱫᱤᱱ ᱯᱚᱨ ᱯᱚᱨ ᱠᱷᱚᱵᱚᱨ ᱵᱮᱱ ᱧᱮᱞᱟ ᱦᱟᱸᱜ ᱦᱟᱸᱰᱮ ᱢᱮᱱᱟᱭᱟ ᱦᱟᱸᱜ ᱡᱟᱶᱟᱭ ᱤᱭᱟᱹ ᱠᱟᱛᱮᱫ ᱾